ᱦᱮᱞᱳ
ᱦᱮᱸ ᱡᱚᱦᱟᱨ ᱜᱮ ᱥᱟᱹᱜᱩᱱ ᱥᱤᱸᱜᱟᱹᱲ
ᱦᱮᱸ ᱦᱮᱸ ᱥᱟᱹᱜᱩᱲ ᱥᱤᱟᱹᱜᱟᱹᱲ
ᱦᱮᱸ ᱟᱨ ᱱᱟᱯᱟᱭ ᱵᱟᱲᱟ ᱜᱮᱭᱟᱢ ᱛᱚ
ᱦᱮᱸ ᱱᱟᱯᱟᱭ ᱵᱟᱲᱟ ᱜᱮ ᱱᱤᱛ ᱫᱷᱟᱹᱵᱤᱡ ᱫᱚ ᱟᱨ ᱟᱹᱵᱤᱱ ᱜᱮ ᱪᱮᱫ ᱞᱮᱠᱟ ᱢᱮᱱᱟᱜ ᱵᱤᱱᱟ
ᱦᱮᱸ ᱟᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱟᱨ ᱚᱱᱠᱟ ᱟᱵᱤᱱᱟᱜ ᱚᱲᱟᱜ ᱨᱮᱱ ᱦᱚᱲ ᱠᱚ ᱪᱮᱫᱱᱞᱮᱠᱟ ᱱᱟᱯᱟᱭ ᱜᱮ ᱢᱮᱱᱟᱜ ᱠᱚᱣᱟ
ᱦᱮᱸ ᱱᱟᱯᱟᱭ ᱵᱟᱲᱟ ᱜᱮ ᱥᱟᱱᱟᱢ ᱠᱚ ᱜᱮ ᱢᱮᱱᱟᱜ ᱠᱚᱣᱟ᱾
ᱚ ᱦᱮᱸ ᱛᱚ ᱟᱨ ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱟᱯᱟᱭ᱾ ᱱᱟᱯᱟᱭ ᱨᱮᱵᱩᱱ ᱛᱟᱦᱮᱸ ᱞᱮᱱ ᱠᱷᱟᱱ ᱜᱮ ᱱᱟᱯᱟᱭ᱾ ᱦᱮᱸ ᱟᱫᱚ ᱚᱱᱟ ᱜᱮ
ᱞᱟᱹᱭ ᱭᱟᱞᱤᱧ ᱡᱮ ᱚᱱᱠᱟ ᱵᱷᱟᱸᱰᱟᱱ ᱠᱟᱹᱢᱤ ᱚᱱᱠᱟ ᱵᱤᱱ ᱟᱸᱡᱚᱢ ᱵᱟᱲᱟ ᱠᱟᱜ ᱜᱮᱭᱟ ᱛᱚ?
ᱦᱮᱸ ᱵᱷᱟᱸᱰᱟᱱ ᱠᱟᱹᱢᱤ ᱫᱚ ᱟᱵᱚ ᱥᱟᱱᱛᱟᱲ ᱠᱚᱣᱟᱜ ᱫᱚ ᱢᱟᱱᱮ ᱡᱟᱦᱟᱸ ᱡᱟᱠᱮ ᱵᱚᱞᱮ ᱥᱩᱫᱽᱫᱷᱚ ᱠᱟᱹᱢᱤ ᱠᱟᱱ ᱛᱟᱵᱚᱱᱟ ᱛᱚ᱾
ᱦᱮᱸ ᱦᱮᱸ ᱟᱸᱡᱚᱢ ᱠᱟᱜ ᱜᱮᱢ ᱦᱳᱭ ᱛᱟᱦᱚᱞᱮ ᱛᱮᱦᱮᱧ ᱫᱚ ᱚᱱᱟ ᱵᱷᱟᱸᱰᱟᱱ ᱤᱫᱤ ᱠᱟᱛᱮᱜ ᱜᱮᱞᱟᱝ ᱜᱟᱯᱟᱞ ᱢᱟᱨᱟᱜᱼᱟ᱾
ᱟᱪᱪᱷᱟ ᱵᱷᱟᱸᱰᱟᱱ ᱤᱫᱤ ᱠᱟ ᱠᱟᱛᱮ ᱜᱮ ᱦᱳᱭ ᱥᱮ᱾
ᱦᱮᱸ ᱦᱮᱸ ᱵᱷᱟᱸᱰᱟᱱ ᱤᱫᱤ ᱠᱟᱛᱮᱜ ᱚᱱᱟ ᱦᱚᱸ ᱢᱤᱫᱴᱟᱝ ᱵᱟᱲᱟᱭ ᱨᱮᱱᱟᱜ ᱫᱚᱨᱠᱟᱨ᱾ ᱦᱮᱸ ᱟᱪᱪᱷᱟ ᱛᱟᱦᱚᱞᱮ ᱚᱱᱟ ᱜᱮ ᱮ ᱠᱷᱟᱴᱚ ᱢᱟᱪᱷᱟ ᱛᱮᱞᱤᱧ ᱞᱟᱹᱭ ᱫᱟ᱾
ᱦᱮᱸ ᱛᱟᱦᱚᱞᱮ ᱢᱟ ᱠᱟᱹᱴᱤᱡ ᱞᱟᱹᱭ ᱟᱹᱞᱤᱧ ᱦᱚᱸ ᱠᱟᱹᱴᱤᱡ ᱞᱤᱧ ᱵᱟᱲᱟᱭ ᱧᱚᱜᱼᱟ᱾
ᱟᱹᱵᱤᱱ ᱦᱚᱸᱵᱤᱱ ᱵᱟᱲᱟᱭ ᱠᱷᱟᱱ ᱞᱟᱹᱭ ᱟᱵᱤᱱ ᱡᱩᱫᱤ ᱡᱟᱦᱟᱸ ᱨᱮ ᱟᱹᱞᱤᱧ ᱚᱱᱠᱟ ᱞᱟᱹᱭ ᱵᱷᱩᱞ ᱠᱮᱫᱮᱜᱼᱟ ᱞᱤᱧ᱾
ᱦᱮᱸ ᱟᱹᱞᱤᱧ ᱦᱚᱞᱤᱧ ᱞᱟᱹᱭ ᱥᱚᱡᱷᱮ ᱭᱟᱵᱤᱱᱟ ᱢᱟ᱾
ᱦᱮᱸ ᱵᱷᱟᱸᱰᱟᱱ ᱠᱟᱹᱢᱤ ᱫᱚ ᱤᱧ ᱡᱟᱦᱟᱸ ᱞᱮᱠᱟ ᱟᱹᱞᱤᱧ ᱞᱤᱧ ᱵᱟᱰᱟᱭᱟ ᱾ ᱚᱱᱠᱟ ᱫᱚ ᱦᱩᱭᱩᱜ ᱠᱟᱱᱟ ᱡᱮ ᱮ ᱵᱷᱟᱸᱰᱟᱱ ᱫᱚ ᱦᱳᱭᱳᱜ ᱠᱟᱱᱟ ᱢᱤᱫᱴᱟᱝ ᱦᱚᱲ ᱡᱚᱠᱷᱚᱱᱮ ᱜᱚᱡ ᱜᱩᱨ ᱦᱳᱭᱳᱜᱼᱟ ᱾ ᱢᱟᱱᱮ ᱜᱩᱡᱩᱜ ᱟᱭ
ᱦᱮᱸ ᱜᱚ ᱤᱭᱟᱹ ᱤᱫᱤ ᱠᱟᱛᱮ ᱜᱮ ᱚᱱᱟ ᱪᱷᱩᱸᱛ ᱠᱚᱨᱟᱣ ᱞᱟᱹᱜᱤᱫ ᱛᱮ ᱚᱱᱟ ᱫᱚ
ᱚᱱᱟ ᱠᱟᱹᱢᱤ ᱫᱚ ᱠᱚᱨᱟᱣ ᱦᱳᱭᱳᱜᱼᱟ ᱵᱷᱟᱸᱰᱟᱱ ᱠᱟᱹᱢᱤ᱾
ᱦᱳᱭ ᱦᱳᱭ
ᱦᱮᱸ ᱟᱨ ᱢᱟᱱᱮ ᱚᱱᱟ ᱵᱷᱟᱸᱰᱟᱱ ᱠᱟᱹᱢᱤ ᱡᱟᱦᱟᱸ ᱠᱚ ᱞᱟᱹᱭ ᱫᱟ ᱚᱱᱟ ᱨᱮ ᱫᱚ ᱢᱤᱫᱴᱟᱝ ᱦᱚᱲ ᱡᱩᱫᱤ ᱚᱱᱮ ᱢᱤᱫᱴᱟᱝ ᱦᱚᱲ ᱟᱜ ᱡᱚᱠᱷᱚᱱ ᱵᱷᱟᱸᱰᱟᱱ ᱠᱟᱹᱢᱤ ᱵᱚᱱ ᱯᱟᱨᱚᱢᱟ᱾ ᱩᱱ ᱥᱚᱢᱚᱭ ᱫᱚ ᱢᱟᱱᱮ ᱟᱛᱳ ᱨᱮᱱ ᱡᱷᱚᱛᱚ ᱠᱚ ᱡᱷᱚᱛᱚ ᱦᱚᱲ ᱵᱚᱱ ᱞᱟᱹᱭ ᱠᱚᱣᱟ᱾ ᱟᱨ ᱛᱟᱨ ᱯᱚᱨᱮ ᱯᱮ ᱯᱮᱲᱟ ᱠᱚᱦᱚᱸ ᱵᱚᱱ ᱞᱟᱹᱭᱟ ᱠᱚᱣᱟ᱾ ᱡᱟᱦᱟᱸᱭ ᱯᱮᱲᱟ ᱠᱚᱠᱚ ᱛᱟᱦᱮᱱ ᱛᱟᱵᱚᱱᱟ ᱡᱷᱚᱛᱚ ᱵᱚᱱ ᱞᱟᱹᱭ ᱟᱠᱚᱣᱟ ᱢᱤᱫᱴᱟᱝ ᱵᱷᱟᱸᱰᱟᱱ ᱜᱤᱨᱟᱹ ᱵᱚᱱ ᱤᱫᱤ ᱦᱚᱴᱚ ᱟᱠᱚᱣᱟ ᱚᱱᱟ ᱮᱜ ᱢᱤᱫ ᱦᱚᱲᱟᱜ ᱵᱷᱟᱸᱰᱟᱱ ᱠᱟᱹᱢᱤ ᱯᱟᱨᱚᱢ ᱞᱟᱹᱜᱤᱫ᱾ ᱥᱮ ᱡᱟᱦᱟᱸ ᱯᱮᱲᱟ ᱠᱚᱫᱚ ᱯᱮᱲᱟ ᱜᱤᱨᱟᱹ ᱵᱚᱱ ᱤᱫᱤᱭᱟ ᱠᱚᱣᱟ ᱟᱨ ᱟᱛᱩ ᱦᱚᱲ ᱠᱚᱨᱮᱱ ᱟᱛᱩ ᱦᱚᱲ ᱠᱚᱼᱼ ᱛᱮᱵᱚᱱ ᱞᱟᱹᱭ ᱵᱟᱲᱟᱣ ᱠᱚᱣᱟ ᱚᱱᱠᱟ ᱟᱹᱛᱩ ᱨᱮᱱ ᱦᱚᱲ ᱫᱚ ᱟᱫᱚ ᱛᱟᱨᱯᱚᱨᱮ ᱚᱱᱮ ᱢᱮ ᱡᱷᱚᱛᱚ ᱜᱮ ᱚᱱᱟ ᱵᱷᱟᱸᱰᱟᱱ ᱠᱟᱹᱢᱤ ᱮᱸ ᱦᱤᱞᱳᱜ ᱫᱚ ᱦᱚᱭᱩᱜ ᱠᱟᱱᱟ ᱦᱤᱡᱩᱜ ᱟᱠᱚ ᱯᱩᱭᱞᱩ ᱫᱤᱱ ᱦᱤᱞᱳᱜ ᱫᱚ ᱯᱮᱲᱟ ᱠᱚᱦᱚᱸ ᱟᱨ ᱤᱱᱟᱹ ᱦᱤᱞᱟᱹᱜ ᱫᱚ ᱮᱸ ᱡᱟᱦᱟᱸ ᱠᱚ ᱢᱮᱛᱟᱜ ᱠᱟᱱᱟ ᱜᱷᱟᱴ ᱡᱮ ᱦᱤᱞᱳᱜ ᱚᱱᱟ ᱮᱸᱜ ᱠᱟᱢᱤ ᱦᱩᱭᱩᱜᱼᱟ᱾ ᱦᱮᱸ ᱟᱫᱚ ᱩᱱ ᱦᱤᱞᱳᱜ ᱫᱚ ᱜᱷᱟᱴ ᱦᱤᱞᱳᱜ ᱫᱚ ᱚᱱᱠᱟ ᱡᱷᱚᱛᱚ ᱜᱮ ᱮᱸ ᱛᱟᱨᱯᱚᱨᱮ ᱮᱸ ᱯᱮᱲᱟ ᱠᱚᱦᱚᱸ ᱠᱚ ᱦᱤᱡᱩᱜ ᱛᱟᱠᱚᱣᱟ ᱦᱮᱡ ᱠᱟᱛᱮ ᱟᱨ ᱟᱛᱩ ᱨᱮᱱ ᱟᱛᱩ ᱨᱮᱱ ᱦᱚᱲ ᱠᱚᱦᱚᱸ ᱠᱚ ᱡᱟᱣᱨᱟᱜᱼᱟ᱾ ᱛᱳᱨ ᱨᱮᱱ ᱦᱚᱲ ᱠᱚᱦᱚᱸ ᱠᱚ ᱡᱟᱣᱨᱟᱜᱼᱟ ᱛᱟᱨᱯᱚᱨᱮ ᱯᱮᱲᱟ ᱠᱚᱦᱚᱸ ᱠᱚ ᱦᱤᱡᱩᱜᱼᱟ ᱛᱟᱨᱯᱚ ᱨᱮ ᱮᱸᱜ ᱡᱚᱛᱚ ᱦᱚᱲ ᱡᱟᱣᱨᱟ ᱠᱟᱛᱮᱜ ᱟᱨ ᱮᱸ ᱡᱟᱦᱟᱸᱭᱟᱜ ᱧᱩᱛᱩᱢ ᱛᱮᱠᱚ
ᱵᱷᱟᱸᱰᱟᱱ ᱠᱟᱹᱢᱤ ᱠᱚ ᱠᱚᱨᱟᱣ ᱫᱟ ᱦᱮᱸ ᱩᱝᱠᱩ ᱨᱮᱱ ᱡᱟᱦᱟᱸᱭ ᱟᱠᱚ ᱨᱮᱱ ᱵᱚᱝᱥᱚ ᱥᱮ ᱚᱲᱟᱜ ᱦᱚᱲ ᱠᱚᱠᱚ ᱛᱟᱦᱮᱱᱟ᱾ ᱩᱱᱠᱩ ᱠᱚᱫᱚ ᱮᱸᱜ ᱩᱱᱤ ᱧᱩᱛᱩᱢ ᱛᱮ ᱡᱟᱦᱟᱸ ᱡᱟᱦᱟᱸ ᱦᱚᱭᱚ ᱠᱟᱢᱤ ᱠᱚ ᱠᱚᱨᱟᱣᱟ ᱡᱟᱦᱟᱸ ᱫᱚ ᱢᱟᱱᱮ ᱵᱚᱦᱚᱜ ᱩᱵ ᱠᱚ ᱦᱚᱭᱚᱭᱟ ᱢᱟᱱᱮ ᱟᱬᱜᱩ ᱭᱟᱠᱚ ᱚᱱᱠᱟ ᱱᱟᱜ ᱢᱤᱫᱴᱟᱝ ᱪᱮᱫ ᱠᱩ ᱞᱟᱹᱭᱟ ᱵᱟᱹᱧ ᱵᱟᱲᱟᱭ ᱱᱟᱜ ᱠᱷᱟᱱ ᱚᱱᱟ ᱠᱟᱢᱤ ᱠᱚ ᱠᱚᱨᱟᱣᱟ᱾ ᱛᱟᱨᱯᱚᱨᱮ ᱚᱱᱟ ᱠᱚ ᱦᱩᱭ ᱠᱟᱛᱮ
ᱦᱮᱸ ᱚᱱᱟ ᱫᱚ ᱮᱸ ᱜᱟᱹᱰᱭᱟᱹ ᱜᱷᱟᱴ ᱨᱮᱦᱚᱸ ᱠᱚ ᱠᱚᱨᱟᱣ ᱜᱮᱭᱟ ᱟᱨ ᱚᱱᱟ ᱫᱚ ᱢᱟᱱᱮ ᱚᱲᱟᱜ ᱥᱮᱛ ᱠᱷᱚᱱᱟᱜ ᱦᱚᱸᱠᱚ ᱠᱚᱨᱟᱣ ᱤᱫᱤ ᱜᱮᱭᱟ᱾
ᱦᱩᱸ᱾
ᱛᱟᱨᱯᱚᱨᱮ ᱚᱦᱮᱸ ᱥᱟᱱᱟᱢ ᱠᱚᱛᱮᱜᱮ ᱟᱫᱚ ᱚᱱᱮ ᱛᱩᱯᱩᱱ ᱠᱚ ᱪᱟᱞᱟᱜ-ᱟ᱾
ᱦᱮᱸᱻᱦᱮᱸᱻᱦᱮᱸ᱾
ᱦᱮᱸ ᱛᱩᱯᱩᱱ ᱠᱚ ᱪᱟᱞᱟᱜ-ᱟ ᱚᱸᱰᱮ ᱚᱸᱰᱮ ᱛᱩᱯᱩ ᱦᱩᱭᱩᱜ-ᱟ ᱛᱩᱯᱩ ᱛᱩᱯᱩ ᱵᱟᱲᱟ ᱠᱟᱛᱮᱜ ᱟᱫᱚ, ᱡᱷᱚᱛᱚ ᱦᱚᱲ ᱜᱮ ᱚᱸᱰᱮ ᱡᱟᱦᱟᱸᱭ ᱡᱟᱦᱟᱸ ᱞᱮᱠᱟ ᱯᱮᱲᱟ ᱯᱟᱹᱣᱲᱟᱹ ᱠᱚᱠᱚ ᱦᱮᱡ ᱠᱟᱱ ᱛᱟᱠᱚᱣᱟ ᱟᱫᱚ ᱚᱱᱟ ᱡᱟᱦᱟᱸ ᱢᱟᱨᱮ ᱞᱩᱜᱽᱲᱤ ᱠᱚᱛᱚ ᱚᱱᱟ ᱠᱚᱫᱚ ᱡᱷᱚᱛᱚ ᱚᱸᱰᱮ ᱜᱮᱠᱚ ᱵᱟᱜᱤ ᱴᱩᱣᱼᱟ ᱡᱟᱦᱟᱸᱭ ᱱᱩᱠᱩ ᱮᱸ ᱡᱟᱦᱟᱸᱭ ᱧᱩᱛᱩᱢ ᱛᱮᱠᱚ ᱵᱷᱟᱸᱰᱟᱱᱚᱜ ᱠᱟᱱᱟ ᱩᱱᱠᱩ ᱨᱮᱱ ᱮᱸᱜ ᱚᱲᱟᱜ ᱦᱚᱲ᱾ ᱱᱚᱝᱠᱟ ᱱᱟᱜ ᱠᱤᱪᱷᱩ ᱦᱩᱭᱩᱜ-ᱟ ᱛᱟᱨᱯᱚᱨᱮ ᱚᱸᱰᱮ ᱮᱸ ᱱᱟᱶᱟ ᱱᱟᱜ ᱞᱩᱜᱽᱲᱤᱡ ᱠᱚ ᱫᱚ ᱦᱚᱨᱚᱠ ᱛᱮᱠᱚ ᱮᱸᱜ ᱚᱸᱰᱮ ᱠᱷᱚᱱᱟᱜ ᱠᱚᱫᱚ ᱚᱲᱟᱜ ᱠᱚ ᱦᱤᱡᱩᱜ-ᱟ᱾ ᱟᱫᱚ ᱟᱵᱤᱱᱟᱜ ᱚᱱᱠᱟ ᱡᱩᱫᱤ ᱵᱟᱲᱟᱭ ᱢᱮᱱᱟᱜ ᱠᱷᱟᱱ, ᱠᱟᱹᱴᱤᱡ ᱵᱤᱱ ᱞᱟᱹᱭ ᱠᱮᱭᱟ? ᱦᱮᱸ ᱮᱸ ᱞᱟᱹᱭᱮᱜ-ᱟ ᱞᱤᱧ ᱡᱮ ᱠᱟᱹᱴᱤᱡ ᱴᱟᱣᱟᱨ ᱵᱟᱭ ᱧᱟᱢᱮᱜ ᱛᱟᱵᱤᱱᱟ ᱴᱟᱣᱟᱨ ᱮ ᱰᱤᱥᱴᱟᱵᱽ ᱫᱟ ᱦᱚᱭᱛᱚ᱾
ᱛᱚᱜ
ᱦᱮᱸ ᱦᱮᱸ ᱱᱤᱛᱚᱜ ᱫᱚ ᱟᱸᱡᱚᱢᱚᱜ ᱠᱟᱱᱟ᱾
ᱦᱮᱸ ᱞᱟᱹᱭ ᱫᱟ ᱞᱤᱧ ᱮᱸ ᱡᱚᱠᱷᱚᱱ ᱟᱵᱚ ᱮᱸ ᱱᱚᱣᱟ ᱤᱭᱟᱹ ᱨᱮ ᱢᱟᱱᱢᱤ ᱠᱚᱠᱚ ᱵᱚᱸᱜᱟ ᱛᱟᱞᱟᱜ ᱛᱟᱵᱚᱱᱟ᱾ ᱛᱟᱞᱦᱮ ᱚᱱᱟ ᱵᱚᱸᱜᱟ ᱛᱟᱞᱟ ᱠᱟᱛᱮᱜ ᱜᱮ ᱪᱮᱜ ᱠᱚ ᱚᱱᱟ ᱯᱩᱭᱞᱟᱹ ᱠᱟᱢᱤ ᱫᱚ ᱟᱵᱚ ᱫᱚᱼᱼ ᱡᱟᱦᱟᱸ ᱡᱟᱠᱮ ᱵᱚᱞᱮ ᱛᱮᱞ ᱞᱟᱦᱟᱱ ᱵᱚᱱ ᱠᱚᱨᱟᱣ ᱫᱚ᱾ ᱡᱟᱠᱮ ᱵᱚᱞᱮ ᱡᱟᱦᱟᱸ ᱟᱵᱚ ᱡᱮᱞᱮᱧ ᱰᱟᱦᱟᱨ ᱦᱚᱸᱵᱚᱱ ᱢᱮᱛᱟᱜ ᱜᱮᱭᱟ᱾
ᱦᱮᱸ ᱦᱮᱸ᱾
ᱦᱮᱸ ᱥᱮ᱾
ᱦᱮᱸ ᱟᱫᱚ
ᱦᱮᱸ ᱞᱟᱹᱭᱵᱤᱱ ᱪᱮᱫ ᱵᱤᱱ ᱞᱟᱹᱮᱫ ᱛᱟᱦᱮᱸᱱᱟ?
ᱦᱮᱸ ᱟᱹᱞᱤᱧ ᱞᱤᱧ ᱞᱟᱹᱭᱼᱟ, ᱡᱮ ᱡᱟᱦᱟᱸ ᱵᱤᱱ ᱞᱟᱹᱭ ᱠᱮᱜᱭᱟ ᱢᱤᱫᱴᱟᱝ ᱦᱚᱲ ᱜᱚᱡ ᱯᱚᱨᱮ ᱚᱱᱮ ᱡᱟᱦᱟᱸ ᱵᱤᱱ ᱞᱟᱹᱭ ᱠᱮᱜᱼᱟ ᱛᱮᱞ ᱞᱟᱦᱟᱱ ᱦᱚᱸ ᱦᱩᱭᱩᱜ ᱜᱮᱭᱟ᱾ ᱟᱨ ᱡᱮᱞᱮᱧ ᱰᱟᱦᱟᱨ ᱦᱩᱭᱩᱜᱼᱟ᱾ ᱮᱸᱜ ᱚᱱᱟ ᱠᱚ ᱦᱩᱭ ᱛᱟᱭᱚᱢ ᱜᱮᱛᱚ ᱟᱫᱚ ᱢᱤᱫᱴᱟᱝ ᱦᱚᱲ ᱢᱟᱱᱮ ᱵᱷᱟᱸᱰᱟᱱ ᱠᱟᱹᱢᱤ ᱨᱮᱵᱚᱱ ᱟᱹᱜᱩ ᱫᱟᱲᱮᱭᱟᱜᱼᱟ, ᱡᱮ ᱩᱱᱤᱭᱟᱜ ᱵᱷᱟᱸᱰᱟᱱ ᱠᱟᱹᱢᱤ ᱵᱚᱱ ᱠᱚᱨᱟᱣᱼᱟ᱾
ᱦᱮᱸᱻᱦᱮᱸᱻᱦᱮᱸᱻᱦᱮᱸ᱾
ᱦᱮᱸ ᱟᱯᱮ ᱥᱮᱫ ᱦᱚᱸ ᱱᱚᱝᱠᱟ ᱜᱮ ᱦᱩᱭᱩᱜᱼᱟ ᱠᱤ?
ᱦᱮᱸ ᱟᱞᱮ ᱥᱮᱜ ᱦᱚᱸ ᱱᱚᱝᱠᱟ ᱜᱮ ᱦᱳᱭᱳᱜᱼᱟ᱾ ᱦᱮᱸ ᱛᱟᱯᱚᱨᱮ ᱚᱱᱮ ᱡᱟᱦᱟᱸᱧ ᱞᱟᱹᱭ ᱠᱮᱫ ᱫᱚ ᱛᱮᱞ ᱱᱟᱦᱟᱱ ᱦᱚᱭ ᱥᱮ
ᱦᱮᱸᱻᱦᱮᱸ᱾
ᱦᱮᱸ ᱚᱱᱟ ᱛᱮᱞ ᱱᱟᱦᱟᱱ ᱤᱭᱟᱹ ᱠᱚᱨᱟᱣᱜ ᱜᱮ ᱢᱟᱱᱮ ᱵᱷᱟᱸᱰᱟᱱ ᱨᱮᱱᱟᱜ ᱞᱟᱹᱭᱟᱠᱚ ᱡᱮ ᱚᱸᱰᱮᱜᱮ ᱟᱵᱚ ᱢᱟᱱᱮ ᱪᱷᱩᱸᱛ ᱫᱚᱵᱚᱱ ᱪᱷᱟᱲᱟᱣ ᱠᱮᱫᱟᱵᱚᱱ ᱾
ᱦᱮᱸᱻᱦᱮᱸᱻ᱾
ᱢᱟᱱᱮ ᱢᱟᱱᱮ ᱟᱫᱷᱟ ᱟᱫᱷᱟ ᱪᱷᱩᱸᱛ ᱫᱚᱵᱚᱱ ᱪᱷᱟᱲᱟᱣ ᱠᱮᱫ ᱛᱟᱵᱚᱱᱟ ᱚᱸᱰᱮᱜᱮ ᱟᱨ ᱟᱨ ᱡᱟᱦᱟᱸ ᱫᱚᱵᱚᱱ ᱢᱮᱛᱟᱜ ᱠᱟᱱᱟ ᱠᱟᱱᱟ ᱵᱷᱟᱸᱰᱟᱱ
ᱦᱮᱸ ᱵᱷᱟᱸᱰᱟᱱ ᱠᱟᱹᱢᱤ᱾
ᱦᱮᱸ ᱚᱱᱟ ᱫᱚ ᱚᱱᱠᱟ ᱟᱵᱚ ᱫᱚ ᱥᱟᱱᱛᱟᱲᱟᱜ ᱚᱱᱮ ᱥᱟᱱᱛᱟᱲᱟᱜ ᱫᱚ ᱠᱟᱹᱴᱤᱡ ᱤᱭᱟᱹ ᱠᱟᱛᱮᱜ ᱠᱚ ᱵᱷᱟᱸᱰᱟᱱᱚᱜ ᱜᱮᱭᱟ ᱛᱚ
ᱦᱮᱸ ᱠᱟᱹᱴᱤᱡ ᱚᱱᱠᱟ ᱡᱮ ᱵᱟᱝ ᱠᱩᱲᱟᱹᱣ ᱠᱷᱟᱹᱛᱤᱨ ᱚᱱᱠᱟ ᱠᱟᱹᱴᱤᱡ ᱫᱮᱨᱤ ᱧᱚᱜ ᱠᱟᱛᱮᱜ
ᱦᱮᱸ
ᱛᱟᱯᱚᱨᱮ ᱰᱮᱨᱤ ᱧᱚᱜ ᱠᱟ ᱠᱟᱛᱮᱜ ᱚᱱᱟᱜᱮ ᱟᱵᱚ ᱫᱚ ᱢᱤᱫᱴᱟᱝ ᱚᱠᱟ ᱥᱟᱹᱜᱩᱱ ᱫᱤᱱ ᱧᱮᱞ ᱠᱟᱛᱮ ᱛ ᱫᱤᱱ ᱠᱚ ᱠᱚᱴᱟ ᱵᱟᱲᱟ ᱠᱟᱛᱮᱜ ᱛᱟᱦᱞᱮ ᱚᱱᱠᱟ ᱯᱮᱲᱟ ᱯᱤᱲᱦᱤ ᱠᱚ ᱜᱤᱨᱟᱹ ᱠᱚ ᱮᱢ ᱠᱟᱛᱮᱫ ᱛᱟᱯᱚᱨᱮ ᱟᱛᱳ ᱢᱚᱬᱮ ᱦᱚᱲ ᱯᱳᱭᱞᱳ ᱛᱚ ᱟᱛᱳ ᱢᱚᱬᱮ ᱦᱚᱲ ᱠᱚᱵᱚᱱ ᱞᱟᱹᱭᱟ ᱡᱮ ᱦᱮᱸ ᱟᱞᱮ ᱱᱚᱣᱟ ᱠᱟᱹᱢᱤ ᱞᱮ
ᱱᱩᱱᱟᱹᱜ ᱫᱤᱱ ᱨᱮ ᱟᱞᱮ ᱱᱚᱣᱟ ᱠᱟᱹᱢᱤ ᱨᱮ ᱠᱚᱨᱟᱣᱟ ᱦᱮᱸ᱾
ᱦᱮᱸ ᱟᱫᱚ ᱚᱱᱟᱜᱮ ᱢᱚᱬᱮ ᱦᱚᱲ ᱜᱮ ᱛᱟᱦᱞᱮ ᱩᱱᱠᱩ ᱠᱚᱵᱚᱱ ᱢᱮᱛᱟ ᱠᱚᱣᱟ ᱡᱮ ᱱᱚᱣᱟ ᱤᱭᱟᱹᱛᱮ ᱟᱵᱚ ᱫᱤᱱ ᱜᱚᱴᱟ ᱠᱚ ᱧᱮᱞ ᱟᱞᱮᱯᱮ ᱡᱮ ᱚᱠᱟᱴᱟᱜ ᱫᱤᱱ ᱨᱮᱫᱚ ᱥᱟᱹᱜᱩᱱ ᱫᱤᱱ ᱠᱟᱱᱟ ᱛᱟᱦᱞᱮ ᱢᱚᱬᱮ ᱦᱚᱲ ᱦᱚᱸ ᱚᱱᱟ ᱫᱤᱱ ᱧᱮᱞ ᱠᱟᱛᱮᱜ ᱛᱟᱦᱞᱮ
ᱢᱤᱫᱴᱟᱝ ᱵᱷᱟᱜᱮ ᱫᱤᱱ ᱠᱚ ᱥᱟᱵᱟ
ᱦᱮᱸ ᱵᱷᱟᱜᱤ ᱫᱤᱱ ᱠᱚ ᱥᱟᱵ ᱟᱠᱚ᱾
ᱦᱮᱸ ᱚᱱᱠᱟ ᱠᱟᱛᱮ ᱜᱮ ᱵᱷᱟᱸᱰᱟᱱ ᱠᱟᱹᱢᱤ ᱫᱚ ᱟᱫᱚ ᱥᱟᱵ ᱮᱫᱟ ᱠᱚ ᱦᱟᱸᱜ
ᱦᱮᱸ ᱟᱫᱚ ᱩᱸ
ᱟᱨ ᱦᱮᱸ ᱟᱨ ᱢᱤᱫᱴᱟᱝ ᱠᱟᱛᱷᱟ ᱞᱤᱧ ᱞᱟᱹᱭᱫᱟ ᱡᱟᱦᱟᱸ ᱱᱚᱣᱟ ᱵᱷᱟᱸᱰᱟᱱ ᱠᱟᱹᱢᱤ ᱱᱚᱜᱚᱭ ᱞᱤᱧ ᱞᱟᱹᱭ ᱠᱮᱫᱟ ᱡᱮ ᱜᱷᱟᱴ ᱠᱷᱚᱱᱟᱜ ᱠᱚ ᱨᱟᱠᱟᱵ ᱦᱤᱡᱩᱜᱼᱟ ᱜᱷᱟᱴ ᱠᱷᱚᱱᱟᱜ ᱨᱟᱠᱟᱵ ᱦᱮᱡ ᱠᱟᱛᱮᱜ ᱫᱚ ᱟᱫᱚ ᱤᱱᱟᱹ ᱦᱤᱞᱳᱜ ᱫᱚ ᱚᱲᱟᱜ ᱨᱮ ᱦᱮᱡ ᱠᱟᱛᱮᱜ ᱫᱚ ᱩᱱᱤ ᱮ ᱡᱟᱦᱟᱸᱭ ᱠᱚ ᱵᱷᱟᱸᱰᱟᱱᱮ ᱠᱟᱱ ᱫᱚ ᱮᱸ ᱟᱸᱡᱚᱢᱚᱜ ᱠᱟᱱᱟ ᱟᱞᱤᱧᱟᱜ ᱨᱚᱲ
ᱦᱮᱸ ᱟᱡᱚᱢ ᱠᱚᱱᱟ ᱞᱟᱹᱭ ᱵᱤᱱ
ᱮᱸ ᱛᱟᱦᱞᱮ ᱩᱱᱤ ᱧᱩᱛᱩᱢ ᱛᱮ ᱟᱫᱚ ᱡᱟᱦᱟᱸᱭ ᱥᱤᱢ ᱢᱮᱨᱚᱢ ᱠᱚᱠᱚ ᱟᱹᱜᱩ ᱠᱟᱠᱚᱣᱟ ᱡᱟᱦᱟᱸᱭ ᱯᱮᱲᱟ ᱠᱚ ᱟᱫᱚ ᱩᱱᱤ ᱧᱩᱛᱩᱢ ᱛᱮ ᱟᱫᱚ ᱠᱚ ᱠᱩᱴᱟᱹᱢ ᱠᱚᱣᱟ
ᱦᱮᱸ ᱦᱮᱸ ᱦᱮᱸ
ᱢᱟᱱᱮ ᱩᱱᱤ ᱠᱚ ᱮᱢᱟᱭᱟ ᱥᱮ ᱪᱮᱫ ᱚᱱᱠᱟ ᱠᱚ ᱞᱟᱹᱭᱟ ᱛᱚ
ᱮ
ᱟᱪᱪᱷᱟ ᱟᱯᱮ ᱥᱮᱫ ᱠᱤ ᱱᱚᱝᱠᱟ ᱦᱩᱭᱩᱜ ᱜᱮᱭᱟ ᱡᱮ ᱱᱚᱣᱟ ᱡᱟᱦᱟᱸᱴᱟᱜ ᱤᱧ ᱞᱟᱹᱭ ᱠᱮᱫᱟ
ᱦᱮᱸ ᱦᱩᱭ ᱫᱚ ᱦᱩᱭᱩᱜ ᱜᱮᱭᱟ ᱟᱞᱮ ᱥᱮᱫ ᱦᱚᱸ ᱚᱱᱠᱟ ᱜᱮ ᱛᱟᱦᱞᱮ ᱟᱵᱚ ᱟᱨ ᱟᱯᱮ ᱥᱮᱫ ᱫᱚ ᱠᱟᱹᱴᱤᱡ ᱥᱮᱢ ᱜᱮᱛᱟ ᱵᱚᱱᱟ ᱦᱮᱸ ᱥᱮ
ᱦᱮᱸ ᱡᱟᱹᱱᱤᱡ ᱠᱷᱟᱱ
ᱦᱮᱸ
ᱢᱟᱱᱮ ᱱ ᱵᱟᱨ ᱫᱤᱱ ᱦᱮᱸ ᱟᱸᱡᱚᱢᱚᱜ ᱠᱟᱱᱟ ᱦᱮᱸ ᱟᱨ ᱟᱨ ᱚᱱᱟ ᱫᱚᱥᱟᱨ ᱫᱤᱱ ᱦᱤᱞᱳᱜ ᱡᱮ ᱦᱤᱞᱳᱜ ᱵᱷᱚᱡᱽ ᱠᱚ ᱞᱟᱹᱭᱟ ᱜᱷᱟᱴ ᱛᱚ ᱦᱩᱭ ᱮᱱᱟ ᱟᱫᱚ ᱵᱷᱚᱡᱽ ᱦᱤᱞᱳᱜ ᱫᱚ ᱚᱱᱠᱟᱜ ᱜᱮ ᱛᱤᱱᱟᱹᱜ ᱯᱮᱲᱟ ᱯᱟᱹᱲᱦᱟᱹ ᱠᱚ ᱦᱮᱡ ᱟᱠᱟᱱᱟ ᱛᱟᱨᱯᱚᱨᱮ ᱟᱛᱳ ᱨᱮᱱ ᱦᱚᱲ ᱠᱚ ᱡᱷᱚᱛᱚ ᱦᱚᱲ ᱛᱮᱜᱮ ᱩᱱᱦᱤᱞᱳᱜ ᱫᱚ ᱢᱟᱱᱮ ᱮ ᱩᱱᱤ ᱡᱟᱦᱟᱸ ᱩᱱᱤᱭᱟᱜ ᱵᱷᱟᱸᱰᱟᱱ ᱦᱩᱭᱱᱟ ᱚᱱᱟ ᱧᱩᱛᱩᱢ ᱛᱮ ᱠᱚ ᱡᱚᱢ ᱧᱩ ᱦᱚᱪᱚ ᱠᱚᱣᱟᱹ
ᱦᱮᱸ
ᱢᱟᱱᱮ ᱥᱩᱨ ᱥᱩᱯᱩᱨ ᱨᱮᱱ ᱟᱠᱚᱨᱮᱱ ᱡᱟᱦᱟᱸᱭ ᱪᱤᱱᱦᱟᱹᱯ ᱯᱮᱲᱟ ᱦᱚᱲ ᱠᱚ ᱢᱮᱱᱟᱜ ᱠᱚᱣᱟ ᱡᱷᱚᱛᱚ ᱜᱮ ᱠᱚ ᱦᱤᱡᱩᱜ ᱛᱟᱠᱚᱣᱟ
ᱦᱮᱸ
ᱢᱟᱱᱮ ᱟᱫᱚ ᱚᱱᱟ ᱫᱚ ᱢᱩᱪᱟᱹᱫ ᱠᱟᱹᱢᱤ ᱠᱟᱱᱟ ᱛᱚ ᱡᱮ ᱟᱫᱚ ᱚᱱᱟ ᱦᱚᱛᱮᱜ ᱛᱮᱜᱮ ᱩᱱ ᱦᱤᱞᱚᱜ ᱫᱚ ᱚᱱᱟ ᱫᱚᱢᱮ ᱜᱮ ᱠᱚ ᱡᱚᱢ ᱧᱩ ᱦᱚᱪᱚ ᱠᱚᱣᱟ ᱞᱟᱹᱭ ᱞᱮᱠᱷᱟᱱ ᱫᱚ ᱜᱟᱱᱚᱜ-ᱟ
ᱦᱮᱸ ᱦᱮᱸ
ᱵᱷᱟᱸᱰᱟᱱ ᱠᱟᱹᱢᱤ ᱧᱩᱛᱩᱢ ᱛᱮ
ᱦᱮᱸ
ᱦᱮᱸ ᱟᱨ ᱚᱱᱠᱟ ᱡᱟᱦᱱᱟᱜ ᱡᱩᱫᱤ ᱵᱤᱱ ᱩᱭᱦᱟᱹᱨ ᱮᱫ ᱠᱷᱟᱱ?
ᱚᱱᱠᱟ ᱩᱭᱦᱟᱹᱨ ᱵᱚᱞᱛᱮ ᱛᱟᱯᱚ ᱨᱮ ᱛᱟᱨᱯᱚᱨ ᱩᱱᱤ ᱡᱟᱦᱟᱸ ᱧᱩᱛᱩᱢ ᱛᱮ ᱵᱷᱟᱲᱟᱸ ᱵᱚᱱ ᱠᱚᱨᱟᱣ ᱩᱱᱤ ᱩᱱᱤ ᱜᱮ ᱵᱚᱱ ᱢᱟᱱᱮ ᱢᱟᱱᱮ ᱞᱟᱹᱭ ᱜᱮᱭᱟ ᱠᱚ ᱡᱮ ᱢᱟᱱᱮ ᱵᱚᱸᱜᱟ ᱥᱟᱞᱟᱜ ᱵᱚᱱ ᱢᱮᱥᱟ ᱠᱮᱫᱮᱭᱟ ᱵᱚᱱ ᱡᱮ
ᱦᱳᱭ ᱦᱳᱭ ᱦᱳᱭ ᱩᱱᱤ ᱫᱚ ᱡᱟᱦᱟᱸ ᱠᱚ ᱞᱟᱹᱭ ᱫᱟ ᱟᱨ ᱦᱚ ᱡᱮ ᱦᱟᱱᱟ ᱯᱩᱨᱤ ᱡᱟᱹᱱᱤᱡ ᱠᱷᱟᱱ ᱚᱱᱟ ᱛᱮ ᱜᱮ ᱠᱚ ᱞᱟᱹᱭ ᱜᱮᱭᱟ ᱡᱮ ᱦᱟᱱᱟ ᱯᱩᱨᱤ ᱠᱚ
ᱦ
ᱡᱮ ᱩᱱᱤ ᱫᱚ ᱢᱤᱫᱴᱟᱝ ᱵᱚᱱ ᱵᱚᱸᱜᱟ ᱛᱟᱞᱟ ᱠᱮᱫᱮᱭᱟ ᱦ ᱦᱮᱞᱳ
ᱦᱮᱸ
ᱩ
ᱟᱨ ᱚᱱᱠᱟ ᱡᱟᱦᱟᱸ
ᱦᱮᱸ ᱟᱞᱤᱧ ᱞᱤᱧ ᱞᱟᱹᱭᱟ ᱡᱮ ᱢᱟᱱᱮ ᱵᱷᱟᱸᱰᱟᱱ ᱠᱟᱹᱢᱤ ᱫᱚ ᱟᱵᱚ ᱫᱚ ᱢᱤᱫᱴᱟᱝ ᱮᱜ ᱡᱮ ᱢᱤᱫᱴᱟᱝ ᱦᱚᱲ ᱮ ᱜᱚᱡ ᱞᱮᱱᱠᱷᱟᱱ ᱟᱵᱚᱣᱟᱜ ᱮᱜ ᱤᱧᱟᱹᱜ ᱥᱟᱶᱛᱟᱨ ᱨᱮ ᱟᱫᱚ ᱵᱷᱟᱸᱰᱟᱱ ᱠᱟᱹᱢᱤ ᱫᱚ ᱠᱚᱨᱟᱣ ᱜᱮ ᱫᱚᱨᱠᱟᱨᱚᱜ ᱠᱟᱱᱟᱹ
ᱦᱮᱸ ᱦᱮᱸ
ᱟᱹᱵᱤᱱ ᱪᱮᱫ ᱵᱤᱱ ᱞᱟᱹᱭ ᱟ ᱱᱚᱣᱟ ᱵᱟᱨᱮ ᱛᱮ?
ᱢᱟᱱᱮ ᱵᱟᱹᱞᱤᱧ ᱵᱩᱡᱽ ᱫᱟᱲᱮ ᱟᱫᱟ ᱟᱨ ᱢᱤᱫ ᱫᱷᱟᱣ ᱞᱟᱹᱭ ᱵᱤᱱ ᱥᱮ
ᱟᱞᱤᱧ ᱞᱤᱧ ᱞᱟᱹᱭ ᱦᱚᱪᱚᱭᱮᱫᱟ ᱡᱮ ᱟᱵᱚᱣᱟᱜ ᱥᱟᱶᱛᱟ ᱨᱮ ᱡᱩᱫᱤ ᱢᱤᱫᱴᱟᱝ ᱦᱚᱲᱮ ᱜᱩᱡᱩᱜ-ᱟ ᱩᱱᱤᱭᱟᱜ ᱫᱚ ᱵᱷᱟᱸᱰᱟᱱ ᱠᱟᱹᱢᱤ ᱫᱚ ᱢᱟᱱᱮ ᱫᱚᱦᱚ ᱠᱟᱜ ᱠᱷᱟᱱ ᱫᱚ ᱢᱤᱫᱴᱟᱝ ᱞᱟᱹᱭ ᱫᱟᱞᱤᱧ ᱡᱮ ᱚᱱᱟ ᱫᱚ ᱫᱚᱦᱚ ᱞᱮᱠᱷᱟᱱ ᱫᱚ ᱵᱟᱝ ᱱᱟᱯᱟᱭ ᱫᱚ ᱵᱟᱝ ᱦᱩᱭᱩᱜ-ᱟ ᱥᱮ ᱢᱟᱱᱮ ᱵᱷᱟᱸᱰᱟᱱ ᱠᱟᱹᱢᱤ ᱫᱚ ᱠᱚᱨᱟᱣ ᱞᱮᱠᱷᱟᱱ ᱜᱮ ᱛᱚ ᱱᱟᱯᱟᱭ ᱦᱩᱭᱩᱜᱼᱟ ᱥᱮ ᱡᱮᱦᱮᱛᱩ ᱚᱱᱟ ᱫᱚ ᱢᱤᱫᱴᱟᱝ ᱞᱟᱹᱭ ᱫᱟᱠᱚ ᱡᱮ ᱠᱟᱛᱷᱟᱨᱮ ᱚᱱᱟ ᱫᱚ ᱪᱷᱩᱸᱛ ᱠᱟᱱᱟᱹ
ᱦᱮᱸ
ᱚᱱᱟ ᱞᱮᱠᱟᱛᱮᱞᱤᱧ ᱞᱟᱹᱭ ᱦᱚᱪᱚᱭᱮᱫᱼᱟ ᱟᱹᱵᱤᱱ ᱪᱮᱫ ᱵᱤᱱ ᱞᱟᱹᱭᱟ ᱱᱚᱣᱟ ᱵᱟᱨᱮᱛᱮ?
ᱦᱮᱸ ᱡᱟᱵᱤᱱ ᱞᱟᱹᱭ ᱠᱮᱫᱟ ᱚᱱᱟ ᱴᱷᱤᱠ ᱜᱮ
ᱦ ᱦ ᱟᱹᱞᱤᱧ ᱦᱚᱸ ᱚᱱᱠᱟ ᱜᱮᱞᱤᱧ ᱢᱚᱱᱮᱭᱟ ᱡᱮ ᱵᱷᱟᱸᱰᱟᱱ ᱠᱟᱹᱢᱤ ᱫᱚ ᱢᱤᱫᱴᱟᱝ ᱟᱹᱰᱤ ᱢᱟᱨᱟᱝ ᱠᱟᱹᱢᱤ ᱠᱟᱱᱟ ᱢᱟᱱᱮ ᱡᱮ ᱢᱟᱱᱮ ᱢᱤᱫᱴᱟᱝ ᱦᱚᱲᱮ ᱜᱚᱡ ᱞᱮᱱᱠᱷᱟᱱ ᱵᱷᱟᱸᱰᱟᱱ ᱫᱚ ᱫᱚᱨᱠᱟᱨᱚᱜ ᱠᱟᱱ ᱜᱮᱭᱟ ᱵᱟᱠᱷᱟᱱ ᱢᱟᱱᱮ ᱚᱱᱠᱟ ᱡᱮ ᱚᱱᱟ ᱫᱚ ᱠᱚᱨᱟᱣ ᱞᱮᱠᱷᱟᱱ ᱜᱮ ᱱᱟᱯᱟᱭᱚᱜᱼᱟ
ᱦᱮᱸ
ᱦᱩᱸ
ᱛᱟᱦᱞᱮ ᱠᱚᱢ ᱵᱮᱥᱤ ᱫᱚᱵᱤᱱ ᱵᱟᱲᱟᱭ ᱜᱮᱭᱟ ᱵᱷᱟᱜᱤ ᱜᱮ
ᱦᱮᱸ, ᱚᱱᱠᱟ ᱡᱟᱦᱟ ᱞᱮᱠᱟ ᱚᱱᱠᱟ ᱟᱸᱡᱚᱢ ᱵᱟᱲᱟ ᱦᱩᱭ ᱟᱠᱟᱱᱟ ᱚᱲᱟᱜ ᱠᱚᱨᱮ ᱟᱨ ᱡᱟᱦᱟᱸ ᱢᱤᱫᱴᱮᱱ ᱵᱟᱨᱭᱟ ᱚᱱᱠᱟ ᱵᱷᱟᱸᱰᱟᱱ ᱚᱲᱟᱜ ᱠᱚ ᱪᱟᱞᱟᱣ ᱠᱟᱛᱮᱜ ᱧᱮᱞ ᱵᱟᱲᱟ ᱦᱩᱭ ᱟᱠᱟᱱᱟ
ᱦᱮᱸ